ᱦᱮᱞᱳ, ᱦᱮᱸ ᱜᱚᱝᱠᱮ ᱡᱚᱦᱟᱨ ᱜᱮ, ᱦᱳᱭ ᱟᱸᱡᱚᱢ ᱠᱟᱫᱟᱹᱧ᱾ ᱛᱚ ᱜᱚᱝᱠᱮ ᱪᱮᱫ ᱠᱚᱵᱮᱱ ᱪᱤᱠᱟᱹ ᱵᱟᱲᱟᱭᱫᱟ?
ᱱᱚᱜᱼᱚᱭ ᱛᱚ ᱜᱚᱝᱠᱮ ᱡᱚᱢ ᱵᱟᱲᱟ ᱠᱟᱛᱮᱫ ᱫᱩᱲᱩᱵ ᱠᱟᱱᱟᱞᱤᱧ᱾
ᱟᱪᱪᱷᱟ ᱟᱪᱪᱷᱟ ᱟᱪᱪᱷᱟ᱾
ᱛᱮᱦᱮᱧ ᱛᱚ ᱥᱮᱛᱟᱜ ᱵᱮᱨ ᱥᱮᱫ ᱦᱮᱸ ᱱᱟᱯᱟᱭ ᱜᱮ ᱛᱮᱦᱮᱧ ᱛᱚ ᱥᱮᱛᱟᱜ ᱵᱮᱨ ᱥᱮᱫ ᱫᱚᱢᱮ ᱫᱟᱜ ᱵᱟᱲᱟ ᱠᱮᱫᱟᱭ, ᱠᱩᱞᱦᱤ ᱠᱷᱚᱡ ᱩᱰᱩᱠ ᱜᱮ ᱵᱟᱝ ᱜᱟᱱᱚᱜ ᱠᱟᱱᱟ᱾ ᱨᱟᱥᱛᱟ ᱠᱚ ᱫᱚᱢᱮ ᱞᱚᱥᱚᱫ ᱠᱟᱱᱟ᱾
ᱟᱪᱪᱷᱟ ᱟᱪᱪᱷᱟ ᱟᱪᱪᱷᱟ᱾
ᱟᱵᱮᱱ ᱛᱟᱦᱚᱞᱮ ᱦᱮᱸ᱾
ᱛᱟᱞᱦᱮ ᱪᱮᱫ ᱛᱮᱞᱟᱝ ᱜᱟᱞᱚᱪ ᱧᱚᱜ ᱞᱮᱱᱠᱷᱟᱱ ᱫᱚ ᱵᱷᱟᱜᱤ ᱠᱚᱜ ᱜᱮᱭᱟ ᱜᱚᱝᱠᱮ?
ᱜᱟᱞᱚᱪ ᱫᱚ ᱜᱚᱝᱠᱮ, ᱞᱟᱹᱭ ᱵᱮᱱ᱾
ᱛᱚ ᱮ ᱫᱚ ᱠᱟᱛᱷᱟ ᱦᱩᱭᱩᱜ ᱠᱟᱱᱟ
ᱦᱩᱸ
ᱟᱵᱚ ᱫᱤᱥᱚᱢ ᱨᱮᱫᱚ ᱵᱚᱱ ᱧᱮᱞᱮᱫ ᱜᱮᱭᱟ ᱜᱚᱝᱠᱮ ᱟᱹᱰᱤ ᱠᱤᱪᱷᱩ ᱪᱟᱞᱟᱜ ᱠᱟᱱ ᱛᱟᱵᱚᱱᱟ᱾
ᱦᱮᱸ ᱦᱮᱸ᱾
ᱚ ᱟᱹᱵᱤᱱ ᱡᱩᱫᱤ ᱯᱟᱹᱴᱷᱩᱣᱟᱹ ᱠᱟᱱᱟᱵᱤᱱ ᱛᱚ ᱟᱹᱵᱤᱱ ᱛᱚ ᱟᱨᱦᱚ ᱵᱤᱥᱤ ᱠᱚᱨᱮ ᱵᱤᱱ ᱵᱟᱲᱟᱭ ᱠᱟᱛᱷᱟ ᱠᱟᱱ ᱛᱟᱹᱵᱤᱱᱟ ᱟᱹᱵᱤᱱᱟᱜ ᱦᱮᱸ᱾
ᱦᱮᱸ ᱦᱮᱸ᱾
ᱫᱚ ᱜᱚᱝᱠᱮ ᱦᱚᱸᱜᱼᱚᱭ ᱡᱮ ᱱᱤᱛᱚᱜ ᱱᱤᱭᱟᱹ ᱥᱩᱢᱚᱭ ᱦᱩᱭᱩᱜ ᱠᱟᱱ ᱛᱟᱵᱚᱱᱟ, ᱟᱵᱚᱣᱟᱜ ᱤᱭᱟᱹ ᱨᱮ ᱤᱭᱟᱹ ᱞᱟᱹᱜᱤᱫ ᱠᱚ ᱯᱳᱴᱮᱥᱴ ᱞᱟᱹᱜᱤᱫ ᱠᱚ ᱨᱤᱠᱟᱹᱣ ᱠᱟᱱᱟ ᱟᱨ ᱫᱤᱞᱞᱤ ᱨᱮᱱᱟᱜ ᱡᱚᱱᱛᱚᱨ ᱢᱚᱱᱛᱚᱨ ᱨᱮᱱ ᱯᱟᱹᱴᱷᱩᱣᱟᱹ ᱠᱚ ᱦᱮᱸᱥᱮ, ᱛᱚ ᱱᱚᱸᱜᱼᱱᱤᱭᱮ ᱠᱚ ᱡᱮ ᱦᱩᱭᱩᱜ ᱠᱟᱱᱟ, ᱟᱵᱤᱱ ᱱᱤᱭᱟᱹ ᱠᱚ ᱪᱮᱫᱞᱮᱠᱟ ᱢᱮᱫ ᱛᱮᱵᱤᱱ ᱧᱮᱞᱟ ᱦᱮᱸᱥᱮ, ᱟᱨ ᱪᱮᱫ ᱞᱮᱠᱟ ᱢᱮᱫ ᱛᱮᱵᱤᱱ ᱧᱮᱞ ᱫᱟ ᱱᱤᱭᱟᱹ ᱡᱤᱱᱤᱥᱴᱟᱜ? ᱥᱮ ᱱᱤᱭᱟᱹ ᱫᱤᱥᱚᱢ ᱨᱮᱱᱟᱜ ᱢᱟᱱᱮ ᱪᱮᱫᱞᱮᱠᱟ ᱦᱩᱭᱩᱜ ᱠᱟᱱᱟ ᱱᱤᱭᱟᱹ ᱫᱤᱥᱚᱢ ᱨᱮ ᱟᱨᱠᱤ, ᱦᱳᱭ ᱟᱨᱠᱤ ᱱᱤᱭᱟᱹ ᱵᱟᱨᱮᱛᱮ ᱟᱹᱰᱤ ᱠᱤᱪᱷᱩ ᱠᱟᱛᱷᱟ ᱞᱟᱝ ᱨᱚᱯᱚᱲᱚᱜ-ᱟ ᱵᱩᱡ ᱫᱟᱲᱮᱜ ᱠᱟᱱ ᱱᱤᱭᱮ ᱠᱟᱹᱴᱤᱡ ᱞᱟᱝ ᱨᱚᱯᱚᱲ ᱞᱮᱱᱠᱷᱟᱱ ᱱᱤᱭᱟᱹ ᱵᱟᱨᱮᱛᱮ ᱟᱹᱰᱤ ᱵᱷᱟᱹᱜᱤᱜᱼᱟ ᱱᱟᱯᱟᱭᱚᱜ-ᱟ᱾
ᱧᱮᱞ ᱵᱮᱱ ᱜᱚᱝᱠᱮ ᱟᱹᱞᱤᱧ ᱡᱟᱦᱟᱸ ᱞᱮᱠᱟᱞᱤᱧ ᱵᱟᱲᱟᱭᱟ ᱟᱵᱚ ᱱᱚᱣᱟ ᱦᱩᱭᱩᱜ ᱠᱟᱱᱟ ᱮᱭ ᱠᱟᱨᱚᱱ ᱛᱮᱜᱮ ᱠᱚ ᱠᱚᱨᱟᱣ ᱫᱟ, ᱡᱮ ᱤᱭᱟᱹ ᱠᱚ ᱠᱚᱨᱟᱣ ᱫᱟ ᱵᱤᱨᱳᱫᱷᱤ ᱠᱚ ᱠᱚᱨᱟᱣ ᱫᱟ, ᱡᱮ ᱵᱟᱝᱠᱚ ᱠᱩᱥᱤᱭᱟᱜ ᱠᱟᱱᱟ ᱯᱟᱹᱴᱷᱣᱟᱹ ᱠᱚ, ᱟᱹᱰᱤ ᱨᱚᱠᱚᱢ ᱪᱟᱞᱟᱜ ᱠᱟᱱᱟ ᱯᱟᱹᱴᱷᱣᱟᱹ ᱠᱚ ᱵᱟᱨᱮᱛᱮ, ᱡᱮᱢᱚᱱ ᱟᱹᱰᱤᱜᱟᱱ ᱟᱹᱰᱤᱜᱟᱱ ᱯᱟᱹᱴᱷᱣᱟᱹ ᱯᱟᱲᱦᱟᱜ ᱠᱟᱱᱟ ᱠᱚ, ᱯᱟᱲᱦᱟᱣ ᱠᱟᱛᱮ ᱟᱡ ᱱᱤᱡᱮ ᱡᱚᱢ ᱞᱟᱹᱜᱤᱫ, ᱜᱮᱸᱫᱟᱜ ᱠᱚ ᱦᱚᱨᱚᱜ ᱞᱟᱹᱜᱤᱫ ᱚᱱᱟ ᱠᱚ ᱤᱭᱟᱹ ᱞᱟᱹᱜᱤᱫ ᱢᱮᱴᱟᱡ ᱯᱟᱹᱴᱷᱣᱟᱹ ᱩᱱᱟᱹᱜ ᱮ ᱯᱟᱲᱦᱟᱜ ᱠᱟᱱᱟᱭ ᱯᱟᱲᱦᱟᱣ ᱠᱟᱛᱮᱫ ᱪᱮᱫ ᱮ ᱪᱤᱠᱟᱹᱭ ᱫᱟ ᱵᱟᱝ ᱥᱤᱸᱜᱟᱹᱲ ᱵᱮᱲᱟ ᱩᱱᱤ ᱪᱤᱱᱛᱟᱹ ᱵᱚᱦᱚᱜ ᱨᱮ ᱠᱟᱹᱴᱤᱡ ᱵᱚᱦᱚᱜ ᱵᱚᱦᱚᱜ ᱨᱮ ᱪᱤᱱᱛᱟᱹ ᱵᱚᱞᱚᱣᱟᱭ ᱠᱟᱱᱟ ᱡᱮ ᱪᱮᱫ ᱤᱧ ᱪᱤᱠᱟᱹᱭᱟ, ᱤᱧ ᱡᱮ ᱱᱤᱛᱚᱜ ᱛᱚ ᱱᱚᱝᱠᱟ ᱱᱩᱱᱟᱹᱜ ᱤᱧ ᱯᱟᱲᱦᱟᱣᱱᱟ ᱪᱤᱠᱟᱹᱭ ᱱᱟᱹᱧ ᱵᱟᱝ ᱚᱱᱟ ᱞᱟᱹᱜᱤᱫ ᱠᱳᱱᱳ ᱪᱟᱠᱨᱤ ᱵᱟᱠᱨᱤ ᱪᱮᱫ ᱜᱮ ᱵᱟᱹᱱᱩᱜᱼᱟ, ᱡᱚᱢᱟᱹᱧ ᱪᱤᱠᱟᱹᱛᱮ? ᱟᱨ ᱟᱵᱚᱣᱟᱜ ᱱᱤᱛᱚᱜ ᱡᱮ ᱫᱤᱥᱚᱢ ᱨᱮ ᱪᱟᱞᱟᱜ ᱠᱟᱱᱟ, ᱟᱹᱰᱤ ᱨᱚᱠᱚᱢ ᱤᱭᱟᱹ ᱠᱚ ᱯᱚᱞᱤᱴᱤᱥᱤᱭᱟᱱ ᱱᱮᱛᱟ ᱠᱚ ᱯᱚᱭᱥᱟ ᱠᱚᱠᱚ ᱠᱩᱢᱵᱽᱲᱩᱭ ᱫᱟ ᱯᱟᱲᱦᱟᱜ ᱵᱟᱵᱚᱫ ᱛᱮ ᱯᱚᱭᱥᱟ ᱠᱚ ᱵᱟᱝ ᱠᱚ ᱮᱢᱚᱜ ᱠᱟᱱᱟ ᱦᱟᱸᱱᱟ ᱱᱟᱣᱟ ᱠᱚ ᱠᱩᱢᱵᱲᱩᱭ ᱫᱟ, ᱚᱱᱟ ᱠᱚ ᱦᱩᱭᱩᱜ ᱠᱟᱱᱟ ᱛᱚ ᱡᱮᱢᱚᱱ ᱠᱤᱪᱷᱩ ᱫᱤᱱ ᱞᱟᱦᱟ ᱚᱱᱠᱟ ᱤᱭᱟᱹ ᱠᱟᱛᱮᱜ ᱢᱮᱴᱟᱡ ᱠᱳᱴ ᱨᱮ ᱢᱮᱴᱮᱡ ᱤᱭᱟᱹᱭ ᱤᱭᱟᱹ ᱞᱮᱫᱟᱭ ᱡᱟᱦᱟᱸᱨᱮ ᱟᱵᱚ ᱟᱵᱚ ᱵᱟᱹᱲᱤᱡ ᱠᱟᱹᱢᱤ ᱞᱮᱱᱠᱷᱟᱱ ᱚᱱᱟ ᱨᱮᱱᱟᱜ ᱥᱤᱠᱷᱱᱟᱹᱛ ᱠᱚ ᱮᱢᱟ ᱵᱚᱱᱟ ᱚᱸᱰᱮ ᱢᱮᱴᱟᱡ ᱦᱚᱲ ᱡᱟᱦᱟᱸᱭᱮ ᱤᱭᱟᱹᱟᱭ ᱚᱱᱟ ᱫᱟᱭᱤᱛ ᱛᱚ ᱨᱮᱭ ᱛᱟᱦᱮᱸ ᱞᱮᱱᱟᱭ ᱥᱤᱠᱷᱱᱟᱹᱛ ᱮᱢ ᱞᱟᱹᱜᱤᱫ᱾ ᱩᱱᱤ ᱦᱚᱲ ᱛᱟᱦᱚᱞᱮ ᱪᱮᱫ ᱞᱮᱠᱟ ᱢᱤᱴᱟᱡ ᱠᱟᱛᱷᱟᱭ ᱢᱮᱱ ᱞᱮᱫᱟᱭ ᱡᱮ ᱟᱵᱚ ᱫᱚ ᱢᱮᱴᱟᱡ ᱤᱭᱟᱹ ᱠᱟᱱᱟ ᱵᱚᱱ, ᱦᱚᱲ ᱠᱚ ᱡᱟᱦᱟᱸ ᱛᱤᱱᱟᱹᱜ ᱱᱚᱣᱟ ᱠᱚ ᱫᱤᱠ ᱫᱤᱭᱮ ᱵᱚᱱ ᱢᱮᱱ ᱵᱟᱲᱟᱭ ᱫᱟ ᱟᱵᱚ ᱫᱚ ᱦᱚᱲ ᱠᱚᱫᱚ ᱵᱟᱝ ᱠᱟᱱᱟ ᱵᱚᱱ ᱟᱵᱚ ᱫᱚ ᱦᱚᱲ ᱫᱚ ᱵᱟᱝ ᱠᱟᱱᱟ ᱵᱚᱱ ᱦᱚᱲ ᱠᱷᱚᱱᱟᱜ ᱪᱤᱞᱤ ᱠᱚ ᱢᱮᱛᱟᱣ ᱠᱚᱣᱟ ᱩᱱᱠᱩ ᱚᱛ ᱠᱚᱨᱮ ᱠᱚ ᱛᱟᱲᱟᱢ ᱵᱟᱲᱟᱭ, ᱪᱤᱞᱤ ᱠᱚ ᱢᱮᱛᱟᱣ ᱠᱚᱣᱟ ᱦᱟᱸᱜ ᱜᱚᱝᱠᱮ? ᱦᱮᱸ ᱛᱤᱡᱩ ᱞᱮᱠᱟᱱ ᱾ ᱛᱤᱡᱩ ᱠᱟᱱᱟ ᱵᱚᱱ ᱟᱵᱚ ᱫᱚ, ᱟᱵᱚ ᱫᱚ ᱚᱱᱟ ᱵᱮᱥᱤ ᱫᱚ ᱥᱟᱨᱟ ᱠᱷᱚᱱ ᱚᱱᱟ ᱤᱭᱟᱹ ᱵᱩᱠᱩᱴ ᱵᱩᱠᱩᱴ ᱠᱷᱟᱹᱞᱤ ᱞᱟᱲᱟᱣ ᱜᱮᱵᱚᱱ ᱞᱟᱲᱟᱜᱼᱟ ᱟᱵᱚᱣᱟᱜ ᱫᱚ ᱟᱫᱚ ᱠᱟᱢᱤ ᱪᱮᱫ ᱜᱮ ᱵᱟᱹᱱᱩᱜᱼᱟ ᱾ ᱡᱚᱢ ᱧᱩ ᱠᱟᱛᱮᱫ ᱚᱱᱠᱟ ᱟᱵᱚ ᱠᱚ ᱢᱮᱛᱟᱣᱟᱫ ᱵᱚᱱᱟ ᱚᱝᱠᱟ ᱤᱭᱟᱹ ᱠᱟᱛᱮᱫ ᱛᱟᱦᱚᱞᱮ ᱢᱤᱫᱴᱟᱜ ᱚᱵᱷᱤᱥᱮᱠ ᱢᱮᱱᱛᱮᱫ ᱢᱮᱴᱟᱡ ᱢᱟᱹᱱᱢᱤ ᱟᱨᱠᱤ ᱢᱟᱹᱱᱢᱤᱭᱟᱜ ᱧᱩᱛᱩᱢ ᱠᱟᱱᱟ ᱾ ᱩᱱᱤ ᱢᱮᱴᱟᱡ ᱚᱱᱠᱟ ᱠᱟᱛᱮᱫ ᱢᱮᱴᱟᱡ ᱤᱭᱟᱹᱭ ᱵᱮᱱᱟᱣ ᱠᱮᱫᱟᱭ ᱜᱟᱶᱛᱟᱭ ᱵᱮᱱᱟᱣ ᱠᱮᱫᱟᱭ ᱾ ᱡᱮ ᱱᱚᱝᱠᱟ ᱚᱱᱠᱟ ᱟᱵᱚ ᱩᱯᱚᱨ ᱫᱚᱢᱮ ᱱᱟᱦᱟᱪᱟᱨ ᱦᱩᱭᱩᱜ ᱠᱟᱱᱟ, ᱛᱟᱦᱚᱞᱮ ᱟᱵᱚ ᱱᱚᱣᱟ ᱨᱮᱱᱟᱜ ᱢᱮᱴᱟᱡ ᱤᱭᱟᱹ ᱵᱚᱱ ᱩᱰᱩᱠᱟ ᱾ ᱡᱮ ᱟᱵᱚ ᱱᱟᱦᱟᱪᱟᱨ ᱱᱚᱣᱟ ᱪᱤᱠᱟᱹ ᱛᱮᱵᱚᱱ ᱟᱵᱚ ᱵᱚᱱ ᱪᱟᱯᱟ ᱫᱟᱲᱮᱜᱼᱟ? ᱚᱱᱟ ᱨᱮᱱᱟᱜ ᱡᱚᱛᱚ ᱦᱚᱲ ᱢᱤᱫ ᱴᱷᱮᱱ ᱢᱤᱫ ᱴᱷᱮᱱ ᱤᱭᱟᱹ ᱠᱟᱛᱮᱫ ᱢᱮᱥᱟ ᱠᱟᱛᱮᱫ ᱱᱚᱣᱟ ᱨᱮᱱᱟᱜ ᱪᱮᱫ ᱚᱱᱟ ᱵᱚᱱ ᱤᱭᱟᱹᱭᱟ ᱾ ᱪᱟᱹᱠᱷᱨᱤ ᱵᱟᱹᱱᱩᱜᱼᱟ᱾ ᱛᱟᱨᱯᱚᱨᱮ ᱡᱚᱢ ᱧᱩ ᱴᱷᱤᱠ ᱴᱷᱟᱠ ᱵᱟᱹᱱᱩᱜᱼᱟ᱾ ᱨᱩᱣᱟᱹ ᱦᱟᱹᱥᱩᱜ ᱠᱟᱱᱟ ᱵᱚᱱ ᱚᱱᱟ ᱨᱮᱱᱟᱜ ᱤᱭᱟᱹ ᱵᱟᱹᱱᱩᱜᱼᱟ ᱨᱟᱱ ᱢᱩᱨᱜᱟᱹᱱ ᱞᱟᱹᱜᱤᱫ ᱾ ᱦᱚᱲ ᱵᱟᱝᱠᱚ ᱟ ᱤᱭᱟᱹᱜ ᱠᱟᱱᱟ ᱟᱥᱟ ᱵᱟᱝ ᱠᱚ ᱟᱥᱟᱜ ᱠᱟᱱᱟ ᱾ ᱡᱮ ᱱᱚᱱᱛᱮ ᱨᱮ ᱡᱮ ᱵᱮᱥᱚᱜ ᱟᱹᱧ ᱾ ᱥᱮᱧ ᱱᱚᱣᱟ ᱨᱟᱱ ᱢᱩᱨᱜᱟᱹᱱ ᱛᱮ ᱚᱱᱟ ᱠᱷᱟᱹᱛᱤᱨ ᱛᱮ ᱦᱚᱲ ᱵᱟᱦᱮᱨ ᱥᱮᱫ ᱜᱮ ᱠᱚ ᱫᱟᱹᱲ ᱫᱟ, ᱟᱹᱰᱤ ᱦᱚᱲ ᱟᱹᱰᱤ ᱨᱚᱠᱚᱢ ᱚᱱᱟ ᱠᱚ ᱦᱮᱸ ᱾
ᱛᱚ ᱜᱚᱝᱠᱮ ᱱᱤᱭᱟᱹ ᱡᱮ ᱱᱤᱛᱚᱜ ᱢᱮᱱ ᱦᱩᱭᱩᱜ ᱠᱟᱱᱟ ᱜᱚᱝᱠᱮ ᱟᱹᱞᱤᱧ ᱫᱚᱞᱤᱧ ᱞᱟᱹᱭᱟ ᱟᱨᱠᱤ ᱡᱟᱦᱟᱸ ᱟᱵᱚ ᱫᱤᱥᱚᱢ ᱨᱮ ᱪᱟᱞᱟᱜ ᱠᱟᱱᱟ ᱡᱟᱦᱟᱸ ᱦᱮᱸ ᱥᱮ! ᱱᱤᱭᱟᱹ ᱫᱚ ᱚᱠᱚᱭ ᱦᱚᱲᱮ ᱡᱩᱛ ᱞᱮᱫᱟ ᱚᱠᱚᱭᱴᱟᱜ ᱢᱟᱹᱱᱢᱤ ᱡᱩᱛ ᱞᱮᱫᱟᱭ? ᱥᱮ ᱚᱠᱚᱭᱴᱟᱜ ᱤᱭᱟᱹᱭ ᱠᱚᱨᱟᱣ ᱞᱮᱫᱟ ᱚᱱᱟ ᱠᱷᱟᱹᱛᱤᱨ ᱫᱚ ᱵᱟᱝ ᱠᱚ ᱮ ᱡᱩᱢᱤᱫ ᱟᱠᱟᱱᱟ ᱾ ᱱᱤᱭᱟᱹ ᱫᱤᱥᱚᱢ ᱨᱮᱱ ᱦᱚᱲ ᱫᱚ, ᱥᱩᱫᱩ ᱢᱤᱜᱦᱚᱲ ᱜᱟᱶᱛᱟᱭ ᱡᱩᱛ ᱞᱮᱫᱟ ᱚᱱᱟ ᱜᱟᱶᱛᱟ ᱠᱷᱟᱹᱛᱤᱨ ᱛᱮᱫᱚ ᱵᱟᱝ ᱥᱩᱫᱩ ᱱᱤᱭᱟᱹ ᱫᱤᱥᱚᱢ ᱨᱮ ᱟᱰᱤ ᱯᱟᱹᱦᱤᱞ ᱠᱷᱚᱱ ᱜᱮ ᱧᱮᱞᱚᱜ ᱠᱟᱱᱟ ᱥᱮ ᱤᱭᱟᱹ ᱠᱷᱚᱱ ᱧᱮᱞᱚᱜ ᱠᱟᱱᱟ ᱡᱚᱛᱚ ᱥᱮᱫ ᱛᱮᱜᱮ ᱵᱚᱱ ᱛᱟᱭᱱᱚᱢ ᱨᱮ ᱢᱮᱱᱟᱜ ᱵᱚᱱᱟ ᱦᱮᱸᱥᱮ ᱾
ᱦᱮᱸ ᱾
ᱟᱨ ᱡᱚᱛᱚ ᱠᱷᱚᱱ ᱛᱟᱭᱱᱚᱢ ᱨᱮ ᱢᱮᱱᱟᱜ ᱵᱚᱱᱟ ᱱᱤᱭᱟᱹ ᱠᱷᱟᱹᱛᱤᱨ ᱛᱮ ᱟᱵᱚᱣᱟᱜ ᱡᱟᱦᱟᱸ ᱦᱩᱭᱩᱜ ᱠᱟᱱ ᱛᱟᱵᱚᱱᱟ ᱚᱞᱚᱜ ᱯᱟᱲᱦᱟᱜ ᱨᱮᱱᱟᱜ ᱥᱤᱥᱴᱮᱢ ᱾ ᱦᱮᱸᱥᱮ ᱮᱰᱩᱠᱮᱥᱚᱱ ᱥᱤᱥᱴᱮᱢ ᱡᱟᱦᱟᱸ ᱚᱱᱟ ᱫᱚ ᱟᱹᱰᱤ ᱜᱮ ᱵᱟᱹᱲᱤᱡ ᱜᱮ ᱛᱟᱵᱚᱱᱟ᱾ ᱟᱰᱤ ᱵᱟᱹᱲᱤᱡ ᱮᱛᱚ ᱜᱮ ᱵᱟᱹᱲᱤᱡ ᱛᱟᱵᱚᱱᱟ ᱡᱟᱦᱟᱸ ᱨᱮ ᱠᱳᱱᱳ ᱤᱭᱟᱹ ᱵᱟᱹᱱᱩᱜ ᱛᱟᱵᱚᱱᱟ ᱾ ᱡᱟᱦᱟᱸ ᱨᱮ ᱟᱵᱚ ᱮ ᱡᱟᱦᱟᱸ ᱟᱵᱚ ᱨᱮᱱ ᱯᱟᱹᱴᱷᱩᱣᱟᱹ ᱠᱚ ᱟᱱᱟᱜ ᱚᱱᱟ ᱞᱟᱹᱠᱛᱤ ᱵᱟᱵᱚᱱ ᱮᱢ ᱮᱢᱟ ᱠᱚᱣᱟ ᱠᱚ ᱾ ᱦᱮᱸ ᱥᱮ ᱵᱟᱝᱠᱚ ᱮᱢᱟᱵᱚᱱ ᱠᱟᱱᱟ ᱥᱮ ᱟᱨ ᱵᱟᱵᱚᱱ ᱚᱱᱟ ᱠᱚ ᱠᱷᱟᱹᱛᱤᱨ ᱟᱵᱚᱛᱮ ᱟᱨᱚ ᱛᱟᱭᱱᱚᱢ ᱪᱟᱞᱟᱜ ᱠᱟᱱᱟ ᱵᱚᱱ, ᱛᱚ ᱥᱩᱫᱩ ᱱᱤᱭᱟᱹ ᱫᱚ ᱢᱤᱫ ᱫᱤᱱ ᱨᱮᱱᱟᱜ ᱫᱚ ᱵᱟᱝ ᱠᱟᱱᱟ ᱟᱹᱰᱤ ᱫᱤᱱ ᱨᱮᱱᱟᱜ ᱟᱹᱰᱤ ᱫᱤᱱ ᱫᱷᱚᱨᱮ ᱟᱵᱚ ᱢᱟᱹᱱᱢᱤ ᱠᱚ ᱥᱟᱦᱟᱣᱮᱫ ᱛᱟᱵᱚᱱᱟ ᱥᱟᱦᱟᱣ ᱥᱟᱦᱟᱣ ᱛᱮᱠᱚ ᱵᱮᱡᱟᱨ ᱪᱟᱵᱟ ᱞᱮᱱᱟ ᱡᱟᱦᱟᱸ ᱠᱷᱟᱹ ᱛᱤᱨ ᱡᱮ ᱱᱤᱛᱚᱜ ᱡᱮ ᱩᱝᱠᱩ ᱫᱚᱠᱚ ᱡᱩᱢᱤᱫ ᱠᱟᱱᱟ ᱢᱤᱫᱴᱟᱝ ᱢᱤᱫᱴᱟᱝ ᱯᱚᱨᱤᱵᱚᱨᱛᱚᱱ ᱞᱟᱹᱜᱤᱫ ᱡᱟᱦᱟᱸ ᱟᱵᱚ ᱵᱚᱱ ᱧᱟᱢ ᱞᱮᱱᱠᱷᱟᱱ ᱠᱷᱟᱱ ᱡᱚᱛᱚ ᱯᱟᱹᱴᱷᱩᱣᱟᱹ ᱠᱚᱣᱟᱜ ᱱᱟᱯᱟᱭᱚᱜᱼᱟ ᱦᱮᱸ᱾ ᱡᱟᱦᱟᱸ ᱛᱮ ᱟᱨᱠᱤ ᱱᱟᱯᱟᱭ ᱱᱟᱯᱟᱭ ᱠᱚ ᱵᱤᱛᱟᱹᱣ ᱟᱠᱟᱫᱟ ᱟᱨᱠᱤ ᱚᱱᱟ ᱠᱷᱟᱹᱛᱤᱨ ᱠᱚ ᱡᱩᱢᱤᱫ ᱠᱟᱱᱟ ᱫᱚ ᱛᱚ ᱜᱚᱝᱠᱮ ᱱᱤᱭᱟᱹ ᱡᱮ ᱠᱚ ᱡᱩᱢᱤᱫ ᱠᱟᱱᱟ ᱥᱮ ᱤᱭᱟᱹᱣ ᱠᱟᱱᱟ ᱠᱚ ᱦᱮᱸ ᱛᱚ ᱱᱤᱭᱟᱹ ᱢᱟ ᱠᱟᱱ ᱜᱮ ᱡᱩᱢᱤᱫ ᱠᱟᱱᱟ ᱠᱚ ᱦᱮᱸ ᱟᱹᱰᱤ ᱱᱟᱹᱦᱟᱹᱭ ᱱᱟᱦᱟᱪᱟᱨ ᱦᱩᱭ ᱠᱟᱱᱟ ᱦᱮᱸ᱾ ᱛᱚ ᱜᱚᱝᱠᱮ ᱱᱤᱭᱟᱹ ᱡᱮ ᱟᱵᱚ ᱟᱨ ᱪᱤᱠᱟᱹ ᱛᱮ ᱢᱟᱱᱮ ᱪᱮᱫ ᱪᱤᱠᱟᱹ ᱞᱮᱱᱠᱷᱟᱱ ᱟᱵᱚ ᱫᱤᱥᱚᱢ ᱨᱮᱱ ᱯᱚᱞᱤᱴᱤᱥᱤᱭᱟᱱ ᱠᱚ ᱥᱮ ᱪᱮᱫ ᱠᱚ ᱪᱤᱞᱤ ᱠᱚ ᱢᱮᱱᱟᱜ ᱠᱚ ᱛᱟᱵᱚᱱᱟ ᱩᱱᱠᱩ ᱪᱮᱫ ᱠᱚ ᱪᱤᱠᱟᱹ ᱞᱮᱱᱠᱷᱟᱱ ᱱᱤᱭᱟᱹ ᱡᱤᱱᱤᱥᱴᱟᱜ ᱡᱮ ᱱᱤᱭᱟᱹ ᱠᱚ ᱦᱩᱭᱩᱜ ᱠᱟᱱᱟ ᱡᱟᱦᱟᱸ ᱠᱚ ᱟᱵᱚ ᱪᱮᱛᱟᱱ ᱱᱟᱦᱟᱪᱟᱨ ᱦᱩᱭᱩᱜ ᱪᱮᱫ ᱞᱮᱠᱷᱟᱱ ᱴᱷᱤᱠᱚᱜᱼᱟ, ᱚᱱᱟ ᱠᱟᱹᱴᱤᱡ ᱵᱮᱤᱱ ᱞᱟᱹᱭ ᱞᱮᱱᱠᱷᱟᱱ ᱟᱨᱠᱤ ᱱᱟᱯᱟᱭᱚᱜᱼᱟ᱾
ᱦᱮᱸ ᱱᱚᱣᱟ ᱡᱤᱱᱤᱥᱴᱟ ᱫᱚ ᱦᱩᱭᱩᱜ ᱠᱟᱱᱟ ᱪᱮᱫ ᱞᱮᱠᱟ ᱮᱦᱚᱵ ᱠᱟᱱᱟ ᱡᱚᱛᱚ ᱦᱚᱲᱟᱜ ᱛᱚ ᱩᱱᱤ ᱢᱤᱫ ᱦᱚᱲ ᱚᱱᱟ ᱜᱟᱶᱛᱟᱭ ᱵᱮᱱᱟᱣ ᱟᱠᱟᱫ ᱠᱷᱟᱹᱛᱤᱨ ᱛᱮᱫᱚ ᱚᱱᱟ ᱠᱷᱟᱹᱛᱤᱨ ᱛᱮᱛᱚ ᱵᱟᱝ ᱦᱩᱭ ᱟᱠᱟᱱᱟ᱾ ᱟᱨ ᱦᱚᱲ ᱠᱚ ᱦᱮᱡ ᱟᱠᱟᱱᱟ ᱟᱠᱚᱣᱟᱜ ᱱᱤᱡᱮᱨᱟᱜ ᱤᱭᱟᱹ ᱠᱷᱟᱹᱛᱤᱨ ᱛᱮ ᱦᱟᱹᱱᱤ ᱵᱮᱥ ᱵᱟᱹᱲᱤᱡ ᱩᱱᱤᱭᱟᱜ ᱵᱮᱥ ᱜᱮ ᱵᱟᱝ ᱦᱩᱭᱩᱜ ᱠᱟᱱᱟ ᱠᱷᱟᱹᱞᱤ ᱵᱟᱹᱲᱤᱡ ᱜᱮ ᱦᱩᱭᱩᱜ ᱠᱟᱱᱟ ᱚᱱᱟ ᱠᱷᱟᱹᱛᱤᱨ ᱛᱮᱜᱮ ᱦᱩᱭ ᱠᱟᱱᱟ᱾ ᱟᱨ ᱟᱵᱚᱨᱮᱱ ᱡᱟᱦᱟᱸᱭ ᱯᱚᱞᱤᱴᱤᱥᱤᱭᱟᱱ ᱠᱚ ᱢᱮᱱᱟᱜ ᱠᱚᱣᱟ ᱛᱟᱦᱚᱞᱮ ᱩᱱᱠᱩ ᱯᱨᱚᱛᱷᱚᱢᱚᱛᱚ ᱛᱚ ᱡᱟᱦᱟᱸ ᱢᱟᱲᱟᱝ ᱛᱮ ᱡᱟᱦᱟᱸ ᱠᱟᱹᱢᱤ ᱩᱱᱠᱩᱣᱟᱜ ᱠᱚᱨᱟᱣ ᱨᱮᱱᱟᱜ ᱠᱟᱹᱢᱤ ᱠᱚᱨᱟᱣ ᱫᱟᱲᱮᱭᱟᱜ ᱟᱠᱚ᱾ ᱚᱱᱟ ᱦᱩᱭᱩᱜ ᱠᱟᱱᱟ ᱡᱮ ᱩᱝᱠᱩ ᱯᱨᱚᱛᱷᱚᱢᱚᱛᱚ᱾ ᱚᱱᱟ ᱡᱮ ᱯᱟᱲᱦᱟᱜ ᱟᱵᱚᱣᱟᱜ ᱯᱟᱹᱴᱷᱩᱣᱟᱹ ᱠᱚᱣᱟᱜ ᱡᱟᱛᱮ ᱠᱳᱱᱳ ᱨᱚᱠᱚᱢ ᱯᱟᱲᱦᱟᱜ ᱨᱮ ᱟᱞᱚ ᱤᱭᱟᱹ ᱦᱩᱭᱩᱜ ᱛᱟᱠᱚ ᱢᱟ ᱮᱴᱠᱮᱴᱚᱬᱮ ᱛᱤᱸᱜᱩᱱ ᱛᱟᱠᱚ ᱢᱟ᱾ ᱡᱮᱢᱚᱱ ᱟᱹᱰᱤ ᱨᱚᱠᱚᱢ ᱠᱤᱪᱷᱩ ᱫᱤᱱ ᱞᱟᱦᱟ ᱛᱚ ᱚᱱᱮ ᱡᱟᱦᱟᱸ ᱱᱤᱴ ᱠᱚ ᱢᱮᱱᱟ ᱥᱮ ᱚᱱᱮ ᱯᱟᱹᱴᱷᱩᱣᱟᱹ ᱠᱚᱠᱚ ᱵᱮᱱᱟᱜᱼᱟ ᱟᱨᱠᱤ ᱨᱟᱱ ᱢᱩᱨᱜᱟᱹᱱ ᱵᱮᱥ ᱠᱚ ᱞᱟᱹᱜᱤᱫ ᱛᱮ᱾ ᱚᱱᱟᱨᱮ ᱟᱹᱰᱤ ᱨᱚᱠᱚᱢ ᱜᱟᱹᱯᱷᱤᱞᱚᱛᱤ ᱠᱚ ᱩᱰᱩᱠ ᱠᱟᱫᱟ᱾ ᱚᱱᱟᱨᱮ ᱯᱚᱭᱥᱟ ᱠᱚ ᱠᱩᱢᱵᱽᱲᱩ ᱦᱟᱛᱟᱣ ᱫᱟᱠᱚ ᱵᱟᱹᱲᱛᱤ ᱧᱚᱜ ᱠᱟᱛᱮᱫ ᱛᱟᱯᱚᱨᱮ ᱟᱹᱰᱤ ᱦᱚᱲ ᱵᱮᱢ ᱠᱚ ᱵᱮᱥᱮᱫ ᱠᱚᱣᱟ᱾ ᱵᱤᱱᱟᱹ ᱤᱭᱟᱹᱛᱮ ᱩᱱᱤ ᱧᱮᱞ ᱛᱟᱭ ᱯᱚᱭᱥᱟ ᱫᱤᱠ ᱫᱤᱭᱮ ᱤᱭᱟᱹᱣ ᱠᱟᱫᱟᱭ ᱚᱱᱟ ᱨᱟᱱ ᱢᱩᱨᱜᱟᱹᱱ ᱨᱮᱱᱟᱜ ᱚᱱᱟ ᱤᱭᱟᱹ ᱦᱟᱛᱟᱣ ᱠᱟᱫᱟᱭ᱾ ᱠᱟᱜᱚᱡᱮ ᱦᱟᱛᱟᱣ ᱠᱟᱫᱟᱭ ᱟᱭᱟᱜ ᱧᱩᱛᱩᱢ ᱛᱮ᱾ ᱟᱨ ᱵᱮᱥ ᱫᱚ ᱵᱟᱭ ᱵᱮᱥ ᱫᱟᱲᱮᱭᱟᱠᱚ ᱠᱟᱱᱟᱭ ᱚᱱᱟ ᱠᱷᱟᱹᱛᱤᱨ ᱛᱮ ᱟᱹᱰᱤ ᱨᱚᱠᱚᱢ ᱜᱟᱹᱯᱷᱤᱞᱩᱛᱩ ᱩᱱᱠᱩᱣᱟᱜ ᱛᱤᱸᱜᱩᱱ ᱠᱟᱱᱟ᱾ ᱤᱭᱟᱹᱨᱮ ᱦᱚᱲ ᱨᱟᱱ ᱢᱩᱨᱜᱟᱹᱱ ᱤᱭᱟᱹ ᱵᱮᱥ ᱴᱟᱭᱤᱢ᱾ ᱨᱟᱱ ᱢᱩᱨᱜᱟᱹᱱ ᱵᱟᱝᱠᱚ ᱵᱮᱥ ᱫᱟᱲᱮᱭᱟᱠᱚ ᱠᱟᱱᱟ᱾
ᱛᱚ ᱜᱚᱝᱠᱮ ᱱᱤᱭᱟᱹ ᱨᱮᱱᱟᱜ ᱫᱚ ᱱᱤᱭᱟᱹ ᱜᱮ ᱠᱟᱱᱟ ᱟᱨᱠᱤ ᱡᱮ ᱱᱚᱜᱼᱚᱭ ᱡᱮ ᱱᱩᱠᱩ ᱱᱩᱱᱟᱹᱜ ᱜᱟᱹᱯᱷᱞᱟᱹᱛᱤ ᱛᱟᱠ ᱟᱠᱨᱮᱱ ᱯᱚᱞᱤᱴᱤᱥᱤᱭᱟᱱ ᱟᱵᱚ ᱱᱮᱛᱟ ᱠᱚ ᱟᱵᱚ ᱤᱭᱟᱹ ᱠᱚ ᱟᱠᱚᱣᱟᱜ ᱱᱤᱡᱮᱨᱟᱜ ᱥᱟᱨᱛᱷᱚ ᱛᱮ ᱟᱵᱚᱣᱟᱜ ᱡᱮ ᱵᱚᱱ ᱮᱢᱟ ᱠᱚ ᱠᱟᱱᱟ ᱩᱱᱟᱹᱜ ᱠᱟᱛ᱾ ᱛᱮ ᱴᱮᱠᱥ ᱵᱚᱱ ᱮᱢᱟ ᱠᱚ ᱠᱟᱱᱟ ᱩᱱᱟᱹᱜ ᱠᱟ ᱠᱟᱛᱮᱫ ᱤᱭᱟᱹ ᱵᱚᱱ ᱮᱢᱟ ᱠᱚ ᱠᱟᱱᱟ ᱟᱠᱚ ᱱᱤᱡᱮᱨᱟᱜ ᱤᱭᱟᱹ ᱨᱮᱠᱚ ᱤᱭᱟᱹᱭ ᱫᱟ᱾ ᱟᱠᱚᱨᱮᱱ ᱱᱤᱡᱮᱨᱮᱱ ᱜᱤᱫᱽᱨᱟᱹ ᱫᱚ ᱱᱚᱰᱮ ᱫᱚ ᱵᱟᱝ ᱠᱚ ᱯᱟᱲᱦᱟᱜᱼᱟ ᱟᱠᱚᱨᱮᱱ ᱱᱤᱡᱮᱨᱮᱱ ᱜᱤᱫᱽᱨᱟᱹ ᱫᱚ ᱚᱠᱟ ᱨᱮᱠᱚ ᱯᱟᱲᱦᱟᱜ ᱚᱠᱟ ᱵᱤᱫᱮᱥ ᱨᱮ᱾ ᱠᱚ ᱪᱟᱞᱟᱣ ᱠᱟᱛᱮ ᱠᱚ ᱯᱟᱲᱦᱟᱜᱼᱟ ᱩᱱᱠᱩ ᱫᱚ ᱥᱩᱠᱛᱮ ᱡᱤᱭᱚᱱ ᱠᱚ ᱠᱷᱟᱸᱰᱟᱣᱮᱫ ᱛᱟᱠᱚᱣᱟ ᱟᱵᱚ ᱫᱚ ᱛᱤᱡᱩ ᱞᱮᱠᱟᱱ ᱢᱟᱹᱱᱢᱤ ᱠᱚ ᱢᱮᱛᱟ ᱵᱚᱱ ᱠᱟᱱᱟ ᱟᱨ ᱛᱤᱡᱩ ᱞᱮᱠᱟ ᱜᱮᱵᱚᱱ ᱛᱟᱦᱮᱱ ᱠᱟᱱᱟ᱾ ᱛᱚ ᱜᱚᱝᱠᱮ ᱱᱤᱭᱟᱹ ᱛᱷᱤᱠ ᱨᱮᱱᱟᱜ ᱥᱮ ᱱᱤᱭᱟᱹ ᱤᱭᱟᱹ ᱨᱮᱱᱟᱜ ᱫᱚ ᱢᱤᱴᱟᱝ ᱜᱮ ᱤᱭᱟᱹ ᱠᱟᱱᱟ ᱟᱨᱠᱤ, ᱡᱮ
ᱦᱩᱸ᱾
ᱱᱚᱜᱼᱚᱭ ᱡᱮ ᱯᱨᱳᱴᱮᱥᱴ ᱦᱩᱭᱩᱜ ᱠᱟᱱᱟ ᱱᱚᱜᱼᱚᱭ ᱡᱮ ᱵᱤᱨᱳᱰ ᱦᱩᱭᱩᱜ ᱠᱟᱱᱟ ᱱᱤᱭᱟᱹ ᱵᱤᱨᱩᱫᱽ ᱨᱮ ᱡᱟᱦᱟᱸ ᱛᱤᱱᱟᱹᱜ ᱢᱮᱱᱟᱜ ᱠᱚᱣᱟ ᱱᱤᱭᱟᱹ ᱵᱤᱨᱳᱫᱽ ᱛᱟᱞᱟ ᱛᱮ ᱩᱱᱠᱩ ᱠᱚ ᱵᱩᱡᱽ ᱢᱟ ᱥᱮ ᱵᱩᱡᱷᱟᱹᱣ ᱧᱟᱢᱟᱠᱚ ᱵᱚ ᱛᱚᱨᱚᱜ ᱢᱟᱠᱚ ᱡᱟᱦᱟᱸᱛᱮ ᱟᱠᱚᱣᱟᱜ ᱡᱚᱵᱟᱵᱽ ᱫᱤᱦᱤᱛᱟ ᱢᱟᱱᱮ ᱢᱤᱫ ᱦᱚᱲ ᱵᱚᱛᱚᱨ ᱞᱮᱱᱠᱷᱟᱱ ᱟᱨ ᱢᱤᱫ ᱦᱚᱲᱮ ᱯᱚᱨᱮᱨ ᱵᱟᱨ ᱡᱚᱠᱷᱚᱱ ᱚᱱᱠᱟᱱᱟᱜᱼᱮ ᱠᱟᱹᱢᱤ ᱞᱟᱹᱭ ᱠᱟᱹᱢᱤᱭᱟ ᱛᱚᱠᱷᱚᱱ ᱩᱱᱤ ᱩᱱᱤᱭ ᱵᱚᱛᱚᱨᱚᱜᱼᱟ᱾ ᱩᱱᱤ ᱡᱚᱠᱷᱚᱱᱮ ᱵᱚᱛᱚᱨᱚᱜᱼᱟ ᱛᱟᱞᱦᱮ ᱠᱷᱟᱱ ᱱᱤᱝᱠᱟᱹᱱᱟᱜ ᱟᱨ ᱮᱴᱠᱮᱴᱚᱬᱮ ᱫᱚ ᱵᱟᱝ ᱦᱤᱡᱩᱜᱼᱟ᱾ ᱪᱮᱫᱟᱜ ᱥᱮ ᱯᱟᱹᱴᱷᱩᱣᱟᱹ ᱠᱟᱱᱟ ᱠᱚ ᱟᱵᱚ ᱫᱤᱥᱚᱢ ᱨᱮᱱ ᱮᱸ ᱟᱨᱠᱤ ᱢᱟᱱᱮ ᱢᱟᱲᱟᱝ ᱤᱫᱤ ᱨᱮᱱᱟᱜ ᱟᱨᱠᱤ ᱦᱚᱛᱴᱨ ᱰᱟᱦᱟᱨ ᱨᱮᱱ ᱤᱭᱟᱹ ᱫᱚ᱾ ᱟᱫᱚ ᱯᱟᱹᱴᱷᱩᱣᱟᱹ ᱪᱮᱛᱟᱱ ᱡᱩᱫᱤ ᱱᱤᱭᱟᱹ ᱱᱟᱦᱟᱪᱟᱨ ᱦᱩᱭᱩᱜᱼᱟ ᱛᱟᱞᱦᱮ ᱠᱷᱟᱱ ᱟᱵᱚ ᱫᱤᱥᱚᱢ ᱫᱚ ᱟᱨᱚ ᱛᱟᱭᱱᱚᱢ ᱥᱮᱱ ᱜᱮ ᱨᱩᱣᱟᱹᱲᱚᱜᱼᱟ ᱞᱟᱦᱟ ᱥᱮᱱ ᱫᱚ ᱵᱟᱝ ᱪᱟᱞᱟᱜᱼᱟ, ᱛᱚ ᱜᱚᱝᱠᱮ ᱱᱤᱭᱟᱹᱜᱮ ᱡᱮ ᱩᱱᱠᱩ ᱯᱨᱚᱛᱛᱮᱠ ᱡᱟᱦᱟᱸ ᱛᱤᱱᱟᱹᱜ ᱢᱮᱱᱟᱜ ᱠᱚᱣᱟ ᱪᱮᱛᱟᱱ ᱨᱮᱱ ᱦᱚᱲ ᱡᱟᱦᱟᱸ ᱛᱤᱱᱟᱹᱜ ᱠᱚ ᱫᱩᱲᱩᱵ ᱟᱠᱟᱱᱟ ᱥᱮ ᱡᱟᱦᱟᱸ ᱟᱵᱚᱣᱟᱜ ᱫᱤᱥᱚᱢ ᱠᱚ ᱪᱟᱞᱟᱣᱫᱟ ᱡᱟᱦᱟᱸᱭ ᱟᱵᱚ ᱵᱚᱱ ᱵᱷᱳᱴ ᱮᱢ ᱠᱟᱛᱮᱫ ᱵᱚᱱ ᱫᱟᱲᱮ ᱟᱠᱟᱜ ᱠᱚᱣᱟ ᱩᱱᱠᱩ ᱱᱤᱭᱟᱹ ᱩᱱᱠᱩ ᱢᱚᱫᱽᱫᱷᱮ ᱱᱤᱭᱟᱹ ᱵᱚᱛᱚᱨ ᱛᱟᱦᱮᱸ ᱫᱚᱨᱠᱟᱨ ᱥᱮ ᱱᱤᱭᱟᱹ ᱢᱚᱫᱽᱫᱷᱮ ᱤᱭᱟᱹ ᱛᱟᱦᱮᱸ ᱫᱚᱨᱠᱟᱨ, ᱡᱮ ᱚᱠᱟᱨᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟ ᱨᱮᱱᱟᱜ ᱠᱷᱚᱵᱚᱨ ᱫᱚᱦᱚ ᱦᱮᱸ, ᱚᱠᱟᱨᱮᱱ ᱟᱠᱚᱨᱮᱱ ᱚᱠᱚᱭ ᱱᱤᱡᱩᱠᱛᱚ ᱚᱯᱷᱤᱥᱟᱨ ᱥᱮ ᱚᱠᱚᱭ ᱪᱮᱫ ᱮ ᱠᱟᱹᱢᱤᱭᱮᱫᱟ ᱪᱮᱫ ᱵᱟᱹᱲᱤᱡ ᱮ ᱠᱟᱹᱢᱤᱭᱮᱫᱟ ᱚᱱᱟ ᱠᱚ ᱧᱮᱞ ᱦᱮᱸ, ᱥᱮ ᱪᱮᱫ ᱠᱚ ᱦᱩᱭᱩᱜ ᱠᱟᱱᱟ ᱡᱚ ᱠᱷᱚᱱ ᱡᱚᱠᱷᱚᱱ ᱟᱵᱚᱨᱮᱱ ᱥᱮ ᱟᱵᱚᱨᱮᱱ ᱯᱟᱹᱴᱷᱩᱣᱟᱹ ᱥᱮ ᱟᱵᱚᱨᱮᱱ ᱱᱤᱭᱟᱹ ᱥᱟᱫᱷᱟᱨᱚᱱ ᱢᱟᱹᱱᱢᱤ ᱡᱚᱠᱷᱚᱱ ᱠᱚ ᱠᱷᱚᱡᱚᱜᱼᱟ ᱦᱮᱸ ᱥᱮ? ᱡᱮ ᱪᱮᱫ ᱦᱩᱭᱩᱜ ᱠᱟᱱᱟ ᱪᱮᱫ ᱠᱷᱟᱹᱛᱤᱨ ᱛᱮ ᱦᱩᱭᱩᱜ ᱠᱟᱱᱟ ᱚᱱᱟ ᱨᱮᱱᱟᱜ ᱡᱚᱵᱟᱵ ᱠᱚ ᱮᱢ ᱢᱟ ᱦᱮᱸᱥᱮ᱾ ᱛᱚ ᱱᱤᱝᱠᱟᱹ ᱛᱮ ᱱᱤᱭᱟᱹ ᱠᱚ ᱦᱩᱭ ᱞᱮᱱᱠᱷᱟᱱ ᱜᱚᱝᱠᱮ ᱟᱵᱚᱣᱟᱜ ᱫᱤᱥ ᱥᱚᱢ ᱫᱚ ᱵᱚᱦᱩᱛ ᱥᱟᱱᱛᱤ ᱛᱮ ᱛᱟᱦᱮᱱᱟ ᱟᱨ ᱟᱹᱰᱤ ᱢᱚᱸᱡᱽ ᱛᱮ ᱪᱟᱞᱟᱜᱼᱟ᱾
ᱠᱟᱛᱷᱟ ᱫᱚ ᱵᱟᱹᱲᱤᱡ ᱫᱚ ᱵᱟᱝᱵᱮᱱ ᱢᱮᱱ ᱟᱠᱟᱫᱟ ᱜᱚᱝᱠᱮ ᱴᱷᱤᱠ ᱜᱮᱵᱮᱱ ᱢᱮᱱ ᱟᱠᱟᱫᱟ ᱫᱤᱭᱮᱯᱚᱨ ᱩᱱᱠᱩ ᱦᱚᱸ ᱵᱩᱡᱽ ᱞᱟᱣ ᱠᱚᱣᱟ ᱟᱵᱚᱨᱮᱱ ᱯᱚᱞᱤᱴᱤᱥᱤᱭᱟᱱ ᱠᱚ ᱢᱮᱱᱟᱜ ᱠᱚᱣᱟ ᱦᱟᱱᱟ ᱱᱟᱣᱟ ᱨᱟᱡᱽᱱᱳᱭᱛᱤᱠ ᱤᱭᱟᱹ ᱠᱚ ᱢᱮᱱᱟᱜ ᱠᱚᱣᱟ ᱡᱟᱦᱟᱸᱭ ᱟᱵᱚᱭ ᱧᱮᱞ ᱵᱟᱲᱟ ᱵᱚᱱᱟᱭ᱾ ᱩᱱᱤ ᱦᱚᱸ ᱵᱩᱡᱽ ᱞᱟᱜᱟᱣᱮᱭᱟ ᱡᱮ ᱟᱵᱚᱣᱟᱜ ᱯᱚᱭᱥᱟ ᱛᱮ ᱟᱵᱚ ᱜᱮ ᱧᱮᱞ ᱨᱮᱱᱟᱜ ᱫᱚᱨᱠᱟᱨ ᱠᱟᱱᱟ, ᱚᱱᱟ ᱫᱚ ᱵᱟᱝ ᱩᱱᱤ ᱟᱵᱚᱣᱟᱜ ᱯᱚᱭᱥᱟ ᱦᱟᱸᱰᱮ ᱱᱟᱰᱮ ᱪᱷᱤᱛᱤᱨ ᱵᱤ ᱛᱤᱨ ᱪᱟᱵᱟᱭᱮᱫᱟᱭ᱾ ᱟᱵᱚ ᱩᱯᱚᱨ ᱵᱟᱝ ᱞᱟᱜᱟᱣ ᱠᱟᱛᱮᱫ ᱮᱴᱟᱜ ᱦᱟᱱᱟ ᱱᱟᱣᱟ ᱠᱟᱹᱢᱤ ᱨᱮᱭ ᱞᱟ ᱜᱟᱣᱫᱟᱭ ᱡᱟᱦᱟᱸ ᱵᱟᱝᱵᱮᱱ ᱢᱮᱱ ᱠᱮᱫᱟ ᱠᱤᱪᱷᱩ ᱠᱷᱚᱱ ᱢᱟᱲᱟᱝ ᱟᱭᱟᱜ ᱥᱟᱨᱛᱷᱚ ᱞᱟᱹᱜᱤᱫ ᱛᱮ᱾ ᱟᱡ ᱨᱮᱱ ᱜᱤᱫᱟᱹᱨ ᱫᱚ ᱵᱟᱦᱮᱨ ᱨᱮ ᱯᱟᱲᱦᱟᱜ ᱠᱟᱱᱟᱭ ᱟᱨ ᱟᱵᱚ ᱠᱚᱨᱮᱱ ᱜᱤᱫᱟᱹᱨ ᱫᱚ ᱟᱵᱚ ᱯᱟᱹᱴᱷᱩᱣᱟᱹ ᱠᱚ ᱡᱟᱦᱟᱸᱭ ᱠᱚ ᱢᱮᱱᱟᱜ ᱵᱚᱱᱟ ᱟᱵᱚ ᱫᱚ ᱱᱚᱰᱮ ᱜᱮᱵᱚᱱ ᱯᱟᱲᱦᱟᱜ ᱠᱟᱱᱟ, ᱡᱟᱦᱟᱸᱨᱮ ᱟᱫᱚᱣ ᱟᱵᱚ ᱵᱟᱝᱵᱚᱱ ᱤᱭᱟᱹ ᱫᱟᱲᱮᱜ ᱠᱟᱱᱟ, ᱱᱤᱡᱮᱨ ᱩᱯᱚᱨ ᱡᱳᱨ ᱠᱟᱛᱮᱫ ᱵᱟᱝᱵᱚᱱ ᱛᱟᱦᱮᱸ ᱫᱟᱲᱮᱜ ᱠᱟᱱᱟ, ᱟᱫᱚᱣ ᱟᱵᱚ ᱱᱚᱣᱟ ᱩᱱᱟᱹᱜ ᱜᱟᱱ ᱯᱟᱲᱦᱟᱣ ᱠᱟᱛᱮᱫ ᱠᱤ ᱟᱵᱚ ᱠᱚ ᱡᱟᱦᱟᱱᱟᱜ ᱵᱚᱱ ᱱᱤᱡᱮᱨ ᱤᱭᱟᱹ ᱤᱭᱟᱹ ᱠᱟᱛᱮᱫ ᱯᱮᱪᱷᱚᱱ ᱫᱤᱱ ᱯᱚᱨᱮ ᱡᱮ ᱟᱵᱚ ᱱᱤᱡᱮᱨ ᱞᱟᱹᱜᱤᱫ ᱡᱚᱢ ᱵᱚᱱ ᱧᱟᱢ ᱫᱟᱲᱮᱭᱟᱜᱼᱟ ᱥᱮ ᱛᱮ ᱜᱮᱸᱫᱟᱜ ᱵᱚᱱ ᱦᱟᱛᱟᱣ ᱫᱟᱲᱮᱭᱟᱜᱼᱟ᱾ ᱚᱱᱟ ᱠᱚ ᱟᱵᱚ ᱚᱱᱟ ᱠᱚ ᱫᱤᱠ ᱫᱤᱭᱮ ᱵᱮᱥᱤ ᱪᱤᱱᱛᱟᱹ ᱠᱟᱛᱮᱫ ᱵᱚᱱ ᱛᱟᱦᱮᱱ ᱠᱟᱱᱟ ᱾
ᱮᱫᱚᱢ ᱜᱚᱢᱠᱮ ᱮᱠᱫᱚᱢ ᱾ ᱟᱫᱚ ᱜᱚᱝᱠᱮ ᱟᱵᱚ ᱫᱚ ᱮᱢᱚᱱ ᱠᱚ ᱛᱤᱡᱩ ᱞᱮᱠᱟ ᱦᱚᱲ ᱠᱚ ᱵᱮᱱᱟᱣ ᱟᱠᱟᱫ ᱵᱚᱱᱟ ᱡᱮ ᱦᱮᱸ ᱟᱵᱚ ᱫᱚ ᱧᱮᱞ ᱜᱮ ᱵᱟᱝ ᱠᱚ ᱧᱮᱞᱮᱫ ᱵᱚᱱᱟ ᱦᱮᱸ ᱾ ᱟᱵᱚᱣᱟᱜ ᱡᱤᱣᱤ ᱥᱮ ᱟᱵᱚᱣᱟᱜ ᱤᱭᱟᱹ ᱪᱮᱛᱟᱱ ᱫᱚ ᱩᱱᱠᱩᱣᱟᱜ ᱫᱚ